ᱟᱨ ᱜᱮ ᱜᱚᱝᱠᱮ
ᱦᱮᱸ ᱡᱚᱦᱟᱨ ᱜᱮ ᱟᱪᱪᱷᱟ ᱪᱮᱫ ᱵᱮᱱ ᱪᱤᱠᱟᱹᱭᱫᱟ ᱟᱵᱮᱱ
ᱦᱚᱭ ᱱᱤᱛᱚᱜ ᱡᱤᱨᱟᱹᱣ ᱵᱟᱲᱟ ᱦᱩᱭ ᱟᱠᱟᱱᱟ ᱱᱚᱜᱼᱚᱭ ᱫᱟᱹᱛᱟᱹᱱᱤ ᱠᱚ ᱱᱤᱛᱚᱜ ᱦᱩᱭᱩᱜ ᱞᱟᱹᱜᱤᱫ ᱟᱫᱚ ᱫᱟᱜ ᱮᱫ ᱠᱟᱱ ᱛᱮᱦᱮᱱ ᱫᱚ ᱦᱮ ᱛᱷᱚᱲᱟ ᱜᱟᱱ ᱟᱫᱚ ᱚᱱᱟ ᱞᱟᱹᱜᱤᱫ ᱡᱤᱨᱟᱹᱣ ᱵᱟᱲᱟ ᱦᱩᱭ ᱠᱟᱱᱟ᱾
ᱟᱵᱮᱱ ᱜᱮ ᱞᱟᱹᱭ ᱵᱮᱱ ᱪᱤᱫ ᱵᱤᱱ ᱪᱤᱠᱟᱭ ᱫᱟ?
ᱟᱞᱤᱧ ᱦᱚᱸ ᱚᱝᱠᱟ ᱜᱮ ᱫᱟᱜ ᱠᱟᱫᱟᱭ ᱛᱚ ᱟᱫᱚ ᱫᱩᱲᱩᱵ ᱠᱟᱱᱟᱞᱤᱧ ᱫᱟᱜ ᱡᱚᱨᱚᱜ ᱠᱟᱱ ᱜᱮᱭᱟ
ᱦᱳᱭ ᱦᱳᱭ ᱫᱟᱜ ᱥᱤᱡᱮᱱ ᱠᱟᱱᱟ ᱛᱚ ᱚᱱᱟᱛᱮ ᱫᱟᱜ ᱮᱫ ᱠᱟᱱ ᱜᱮᱭᱟ᱾
ᱫᱚᱢᱮ ᱡᱟᱯᱩᱫ ᱟᱬᱜᱚ ᱣᱟᱠᱟᱫ
ᱦᱳᱭ ᱛᱟᱦᱞᱮ ᱜᱚᱝᱠᱮ ᱟᱯᱮ ᱟᱹᱛᱩ ᱨᱮᱫᱚ ᱱᱟᱜ ᱤᱥᱠᱩᱞ ᱠᱚᱫᱚ ᱢᱮᱱᱟᱜᱼᱟ ᱥᱮ ᱵᱟᱝ?
ᱦᱮᱸ ᱦᱮᱱᱟᱜ ᱜᱮᱭᱟ ᱾
ᱦᱳᱭ ᱛᱤᱱᱟᱹᱜ ᱠᱷᱚᱡ ᱛᱤᱱᱟᱹᱜ ᱠᱞᱟᱥ ᱦᱟᱹᱵᱤᱡ ᱚᱸᱰᱮ ᱫᱚᱠᱚ ᱯᱟᱲᱦᱟᱣ ᱠᱚ ᱛᱟᱦᱮᱱᱟ ᱟᱨ
ᱟᱞᱮ ᱟᱞᱮ ᱟᱹᱛᱩ ᱨᱮ ᱜᱮ ᱦᱮᱱᱟᱜᱼᱟ, ᱱᱚᱣᱟ ᱡᱟᱦᱟᱸ ᱠᱟᱹᱴᱤᱡ ᱜᱤᱫᱽᱨᱟᱹ ᱡᱟᱦᱟᱸᱭ ᱠᱚ ᱯᱟᱲᱟᱣ ᱠᱚᱜ ᱣᱟᱱ ᱠᱷᱚᱱ ᱯᱷᱳᱨ ᱫᱷᱟᱹᱵᱤᱡ ᱟᱨᱠᱤ
ᱟᱪᱷᱟ ᱯᱟᱨᱟᱭᱢᱟᱨᱤ ᱾
ᱦᱮᱸ ᱯᱨᱟᱭᱢᱟᱨᱤ ᱛᱟᱨ ᱯᱚᱨᱮ ᱦᱮᱱᱟᱜᱼᱟ ᱟᱞᱮ ᱥᱩᱨ ᱨᱮ ᱜᱮ ᱦᱮᱱᱟᱜᱼᱟ ᱢᱚᱴᱟᱢᱩᱴᱤ ᱫᱩ ᱫᱩ ᱠᱤᱞᱳᱢᱤᱴᱟᱨ ᱯᱟᱛᱟ ᱯᱟᱺᱰᱤ ᱥᱩᱨ ᱨᱮ ᱾
ᱦᱳᱭ ᱦᱳᱭ ᱾ ᱛᱟᱦᱚᱞᱮ ᱟᱹᱛᱩ ᱟᱜ ᱦᱳᱭ ᱛᱟᱦᱚᱞᱮ ᱟᱛᱩ ᱠᱚᱨᱮᱱ ᱜᱤᱫᱽᱨᱟᱹ ᱠᱚᱫᱚ ᱱᱟᱦᱜ ᱚᱞᱚᱜ ᱠᱚᱫᱚ ᱱᱟᱦᱜ ᱚᱸᱰᱮ ᱜᱮ ᱱᱟᱦᱜ ᱠᱚ ᱥᱮᱬᱟᱭᱮᱫ ᱠᱟᱱᱟ ᱦᱟᱸᱜ ᱚᱱᱛᱮ ᱟᱛᱳ ᱤᱥᱠᱩᱞ ᱨᱮ ᱾
ᱦᱮᱸ ᱥᱩᱨ ᱜᱮ ᱦᱟᱸᱜ ᱟᱹᱛᱩ ᱨᱮᱱᱟᱜ ᱵᱮᱵᱚᱥᱷᱟ
ᱦᱩᱸ ᱤᱥᱠᱩᱞ ᱠᱚ ᱡᱩᱫᱤ ᱟᱛᱳ ᱠᱚᱨᱮᱜᱮ ᱛᱟᱦᱮᱦᱱᱟ ᱛᱟᱦᱞᱮ ᱫᱚ ᱚᱞᱚᱜ ᱞᱟᱹᱜᱤᱫ ᱦᱚᱸ ᱜᱤᱫᱟᱹᱨ, ᱵᱟᱨᱦᱮ ᱥᱮᱫ ᱵᱟᱝ ᱪᱟᱞᱟᱜ ᱦᱩᱭᱩᱜ ᱛᱟᱠᱚᱣᱟ ᱟᱨ ᱢᱟᱱᱮ ᱚᱸᱰᱮ ᱠᱷᱚᱡ ᱜᱮ ᱠᱚ ᱟᱛᱩ ᱨᱮ ᱛᱟᱦᱮᱸ ᱠᱟᱛᱮ ᱠᱚ ᱥᱮᱬᱟ ᱫᱟᱲᱮᱭᱟᱜᱼᱟ ᱦᱳᱭ ᱱᱟᱯᱟᱭ ᱱᱟᱯᱟᱭ ᱟᱠᱩ ᱠᱚ ᱚᱸᱰᱮ ᱠᱷᱚᱡ ᱜᱮ ᱠᱚ ᱡᱟᱦᱟᱸᱭ ᱜᱮ ᱠᱚ ᱯᱟᱲᱦᱟᱣ ᱫᱟᱲᱮᱭᱟᱜᱼᱟ ᱦᱳᱭ ᱾
ᱚᱱᱟ ᱜᱮ ᱛᱟᱦᱚᱞᱮ ᱟᱯᱮ ᱟᱯᱮ ᱚᱱᱛᱮ ᱛᱟᱦᱞᱮ ᱤᱥᱠᱩᱞ ᱠᱚ ᱦᱮᱱᱟᱜ ᱟ ᱛᱚ?
ᱦᱳᱭ ᱟᱞᱮ ᱟᱹᱛᱩ ᱨᱮ ᱫᱚ ᱤᱥᱠᱩᱞ ᱫᱚ ᱱᱟᱜ ᱢᱮᱱᱟᱜᱼᱟ ᱾ ᱟᱫᱚ ᱱᱚᱜᱼᱚᱭ ᱡᱟᱦᱟᱸ ᱯᱩᱨᱟᱹ ᱵᱷᱟᱨᱚᱛ ᱨᱮ ᱵᱟᱠᱚ ᱵᱚᱱᱫᱚ ᱞᱮᱫᱼᱟ ᱢᱤᱫ ᱫᱚᱢ?
ᱦᱮᱸ ᱾
ᱟᱫᱚ ᱩᱱ ᱫᱚᱠᱚ ᱵᱚᱱᱫᱚ ᱟᱠᱟᱜᱼᱟ ᱟᱫᱚ ᱠᱚ ᱢᱮᱪᱩᱣᱟᱞ ᱠᱟᱜᱼᱟ ᱮᱴᱟᱜ ᱤᱥᱠᱩᱞ ᱥᱟᱶᱛᱮ ᱚᱸᱰᱮ ᱱᱟᱦᱜ ᱾ ᱚᱱᱟ ᱤᱥᱠᱩᱞ ᱨᱮ ᱜᱤᱫᱽᱨᱟᱹ ᱠᱚ ᱠᱚᱢ ᱧᱚᱜ ᱧᱚᱜ ᱜᱮᱭᱟ ᱱᱟᱦᱜ ᱟᱞᱮ ᱟᱛᱩ ᱨᱮ ᱫᱚ ᱱᱟᱦᱜ ᱜᱤᱫᱽᱨᱟᱹ ᱛᱷᱚᱲᱟ ᱠᱚ ᱠᱚᱢ ᱧᱚᱜ ᱜᱮᱛᱮ ᱾ ᱟᱫᱚ ᱚᱱᱟᱛᱮ ᱮᱴᱟᱜ ᱤᱥᱠᱩᱞ ᱥᱟᱶ ᱛᱮᱠᱚ ᱢᱟᱹᱨᱪ ᱠᱚᱞ ᱠᱟᱜᱼᱟ ᱾ ᱟᱫᱚ ᱩᱱᱠᱩ ᱜᱤᱫᱽᱨᱟᱹ ᱫᱚ ᱱᱟᱦᱜ ᱱᱤᱛᱚᱜ ᱫᱚ ᱚᱱᱟ ᱰᱮᱲ ᱠᱤᱞᱳᱢᱤᱴᱟᱨ ᱢᱮᱱᱟᱜᱼᱟ ᱾
ᱦᱩᱸ
ᱮᱠ ᱮᱠ ᱠᱤᱞᱳᱢᱤᱴᱟᱨ ᱢᱮᱱᱟᱜᱼᱟ ᱟᱹᱛᱩ ᱠᱷᱚᱡ ᱾ ᱟᱨᱫᱚ ᱚᱸᱰᱮ ᱜᱮ ᱱᱟᱦᱟᱜ ᱮᱠ ᱠᱤᱞᱳᱢᱤᱴᱟᱨ ᱠᱚ ᱥᱮᱱᱚᱜ ᱦᱩᱭᱩᱜ ᱠᱟᱱ ᱛᱟᱠᱚᱣᱟ ᱜᱤᱫᱽᱟᱹᱨᱟᱹ ᱠᱚ ᱾ ᱟᱫᱚ ᱯᱨᱟᱭᱢᱟᱨᱤ ᱤᱥᱠᱩᱞ ᱠᱚ ᱛᱟᱦᱮᱸ ᱠᱟᱱᱟ ᱟᱫᱚ ᱠᱚ ᱵᱚᱱᱫᱚ ᱠᱮᱜᱼᱟ ᱱᱤᱛᱚᱜ ᱢᱟ ᱚᱸᱰᱮ ᱢᱟ ᱾ ᱱᱤᱛᱚᱜ ᱫᱚ ᱮᱴᱟ ᱤᱥᱠᱩᱞ ᱥᱮᱞᱮᱫ ᱾ ᱠᱚ ᱡᱚᱲᱟᱣ ᱟᱠᱟᱫ ᱛᱮ ᱟᱫᱚ ᱚᱸᱰᱮ ᱜᱮ ᱠᱚ ᱥᱮᱱᱚᱜ ᱛᱟᱦᱮᱱᱟ ᱚᱸᱰᱮ ᱠᱷᱚᱡ ᱜᱮ ᱠᱚ ᱚᱞᱚᱜ ᱛᱟᱦᱮᱱᱟ ᱾
ᱦᱳᱭ ᱟᱨ ᱛᱟᱦᱚᱞᱮ ᱜᱚᱝᱠᱮ ᱟᱯᱮ ᱥᱮᱜ ᱤᱥᱠᱩᱞ ᱨᱮᱫᱚ ᱚᱱᱟ ᱢᱤᱰ ᱰᱮ ᱢᱤᱞ ᱢᱟᱱᱮ ᱚᱱᱟ ᱫᱟᱠᱟ ᱠᱚ ᱮᱢᱟ ᱠᱚ ᱠᱟᱱᱟ ᱥᱮ ᱵᱟᱝ?
ᱦᱮᱸ ᱾ ᱦᱮᱸ ᱦᱮᱸ ᱚᱱᱟ ᱫᱚ ᱦᱮᱱᱟᱜ ᱜᱮᱭᱟ ᱢᱤᱰ ᱰᱮ ᱢᱤᱰ
ᱦᱮᱸ ᱾
ᱥᱚᱲᱮ ᱫᱟᱠᱟ ᱱᱚᱶᱟ ᱫᱚ ᱤᱭᱟᱹ ᱚᱵᱚᱥᱳᱭ ᱾ ᱥᱩᱵᱤᱫᱟ ᱫᱚ ᱵᱟᱹᱱᱩᱜᱼᱟ ᱟᱨ ᱚᱱᱠᱟ ᱟᱨᱠᱤ ᱢᱤᱫ ᱠᱟᱹᱴᱤᱡ ᱜᱤᱫᱽᱨᱟᱹ ᱛᱚ ᱥᱟᱺᱜᱤᱧ ᱥᱟᱺᱜᱤᱧ ᱧᱚᱜ ᱡᱩᱫᱤ ᱠᱚ ᱪᱟᱞᱟᱜᱼᱟ ᱚᱱᱠᱟ ᱡᱮᱢᱚᱱ ᱯᱳᱛᱞᱟᱜ ᱟᱹᱛᱩ ᱨᱮ ᱾
ᱦᱩᱸ ᱦᱩᱸ
ᱟᱨ ᱱᱚᱜᱼᱚ ᱱᱚᱝᱠ ᱢᱚᱱᱮ ᱠᱟᱜ ᱵᱮᱱ ᱞᱟᱹᱭ ᱢᱤᱫ ᱢᱤᱫ ᱠᱤᱞᱳᱢᱤᱴᱟᱨ ᱵᱟᱨ ᱠᱤᱞᱳᱢᱤᱴᱟᱨ ᱪᱟᱞᱟᱣ ᱞᱮᱱᱠᱟᱱᱡ ᱠᱟᱹᱴᱤᱡ ᱜᱤᱫᱽᱨᱟᱹ ᱛᱚ ᱾ ᱦᱮᱸ ᱥᱮ ᱵᱟᱝ?
ᱦᱳᱭ ᱦᱳᱭ ᱟᱫᱚ ᱱᱟᱦᱜ ᱩᱱᱠᱩ ᱩᱱᱠᱩ ᱤᱫᱤ ᱟᱹᱜᱩ ᱞᱟᱹᱜᱤᱫ ᱢᱤᱫ ᱦᱚᱲ ᱛᱷᱚᱲᱟ ᱜᱟᱱ ᱧᱮᱞ ᱦᱩᱭᱩᱜᱼᱟ ᱟᱫᱚ ᱡᱟᱦᱟᱸᱭ ᱚᱲᱟᱜ ᱨᱮ ᱡᱩᱫᱤ ᱵᱟᱹᱱᱩᱜ ᱠᱚᱣᱟ ᱦᱚᱲ ᱠᱚ ᱦᱟᱸᱜ ᱟᱫᱚ ᱩᱱᱠᱩ ᱨᱮᱱ ᱜᱚ ᱵᱟᱵᱟ ᱫᱚ ᱛᱷᱚᱲᱟ ᱦᱟᱸᱜ ᱟᱹᱜᱩ ᱪᱟᱞᱟᱜ ᱦᱩᱭᱩᱜ ᱛᱟᱠᱚ ᱾ ᱦᱚᱭ ᱪᱮᱫᱟᱜ ᱡᱮ ᱱᱮᱛᱟᱨ ᱢᱟ ᱱᱟᱦᱜ ᱱᱮᱛᱟᱨ ᱢᱟ ᱨᱮᱭᱟᱲ ᱫᱤᱱ ᱠᱟᱱ ᱱᱟᱦᱟᱜ ᱱᱮᱛᱟᱨ ᱢᱟ ᱦᱚᱲ ᱠᱚ ᱠᱩ ᱧᱟᱢᱚᱜ ᱜᱮᱭᱟ ᱰᱟᱦᱟᱨ ᱟᱲᱮ ᱠᱚᱨᱮ ᱥᱮ ᱦᱚᱨ ᱵᱤᱨ ᱠᱚᱨᱮ ᱟᱨ ᱱᱟᱦᱟᱜ ᱡᱚ ᱡᱚᱠᱷᱚᱱ ᱥᱤᱛᱩᱝ ᱫᱤᱱ ᱦᱤᱡᱩᱜ-ᱟ᱾ ᱚᱱᱟ ᱚᱠᱛᱮ ᱫᱚ ᱱᱟᱦᱟᱜ ᱪᱤᱞᱤ ᱦᱚᱲ ᱦᱚᱸ ᱨᱳᱰ ᱠᱚᱨᱮ ᱵᱟᱠᱚ ᱫᱟᱬᱟᱱᱟ ᱛᱚ ᱥᱤᱛᱩᱝ ᱫᱤᱱ ᱫᱚ ᱱᱟᱦᱟᱜ ᱯᱩᱨᱟᱹ ᱥᱤᱛᱩᱝ ᱡᱟᱞᱟᱫ ᱡᱟᱞᱟᱫ ᱛᱮᱛᱮ ᱡᱚᱛᱚ ᱦᱚᱲ ᱚᱲᱟᱜ ᱨᱮ ᱛᱟᱦᱮᱱᱟ ᱟᱫᱚ ᱚᱱᱟ ᱚᱠᱛᱮ ᱜᱮ ᱛᱚᱠᱷᱚᱱ ᱵᱚᱛᱚᱨ ᱫᱚ ᱩᱱ ᱥᱚᱢᱚᱭ ᱜᱮ ᱜᱤᱫᱽᱨᱟᱹ ᱠᱚᱫᱚ ᱠᱚ ᱧᱮᱞ ᱞᱟᱹᱠᱛᱤ ᱫᱚ ᱠᱟᱱᱟ ᱟᱨ ᱤᱫᱤ ᱟᱹᱜᱩ ᱞᱟᱹᱜᱤᱫ ᱫᱚ ᱩᱱ ᱜᱷᱟᱹᱲᱤᱡ ᱜᱮ ᱥᱚᱢᱚᱭ ᱢᱟᱱᱮ ᱦᱟᱛᱟᱣ ᱫᱟᱲᱮᱭᱟᱜᱼᱟ᱾ ᱟᱨ ᱵᱟᱝᱠᱷᱟ ᱫᱚ ᱮᱴᱟᱜ ᱫᱤᱱ ᱫᱚ ᱱᱟᱦᱟᱜ ᱚᱱᱮ ᱨᱮᱭᱟᱲ ᱫᱤᱱ ᱢᱟ ᱱᱟᱦᱟᱜ ᱥᱟᱱᱟᱢ ᱦᱚᱲ ᱠᱚ ᱨᱳᱰ ᱠᱚᱨᱮ ᱠᱚ ᱛᱟᱦᱮᱱᱟ
ᱦᱩᱸ ᱦᱩᱸ ᱦᱩᱸ ᱩ ᱛᱟᱦᱚᱞᱮ ᱜᱚᱝᱠᱮ ᱟᱯᱮ ᱚᱱᱛᱮ ᱛᱟᱦᱞᱮ ᱪᱟᱥᱵᱟᱥ ᱠᱚᱨᱮᱱᱟᱜ
ᱦᱳᱭ ᱜᱚᱢᱠᱮ ᱪᱟᱥᱼᱵᱟᱥ ᱪᱟᱥᱵᱟᱥ ᱠᱚᱫᱚ ᱱᱚᱜ-ᱚᱭ ᱦᱟᱸᱜ ᱟ ᱮᱦᱚᱵ ᱜᱚᱫᱚᱜ ᱠᱟᱱᱟ ᱱᱟᱜ ᱛᱚᱞᱟ ᱠᱚᱫᱚ ᱞᱟᱹᱴᱩ ᱵᱟᱲᱟᱭ ᱮᱱᱟ ᱟᱫᱚ ᱱᱤᱛᱳᱜ ᱫᱚ ᱚᱱᱟ ᱠᱷᱮᱛ ᱠᱚᱜᱮ ᱚᱱᱟ ᱥᱤ ᱵᱟᱲᱟ ᱦᱩᱭᱩᱜ ᱠᱟᱱᱟ ᱜᱷᱟᱸᱥ ᱠᱚ ᱜᱚᱡ ᱥᱤ ᱦᱩᱭᱩᱜ ᱠᱟᱱᱟ ᱟᱫᱚ ᱱᱟᱦᱟᱜ ᱱᱤᱛᱚᱜ ᱟᱫᱚ ᱚᱱᱟ ᱟᱯᱷᱚᱨ ᱠᱚ ᱱᱟᱦᱟᱜ ᱚᱱᱟ ᱞᱟᱹᱴᱩ ᱞᱮᱱᱠᱷᱟᱱ ᱱᱟᱦᱟᱜ ᱫᱚᱦᱲᱟ ᱟᱫᱚ ᱥᱤ ᱦᱩᱭᱩᱜᱼᱟ ᱚᱱᱟ ᱠᱷᱮᱛ ᱦᱟᱸᱜ ᱡᱟᱦᱟᱸ ᱠᱷᱮᱛ ᱜᱮᱥ ᱜᱷᱟᱸᱥ ᱠᱚ ᱜᱚᱡᱚᱜ ᱠᱟᱱᱟ ᱚᱱᱟ ᱥᱤ ᱠᱟᱛᱮ ᱚᱱᱟ ᱞᱚᱥᱚᱫ ᱩᱛᱚᱨ ᱠᱟᱜ ᱦᱩᱭᱩᱜᱼᱟ ᱟᱫᱚ ᱱᱟᱦᱟᱜ ᱚᱱᱮ ᱯᱟᱪᱟᱴᱤ ᱠᱟᱛᱮᱫ ᱦᱟᱱᱟ ᱦᱟᱸᱜ ᱟᱫᱚ ᱚᱱᱮ ᱟᱠᱚ ᱨᱚᱦᱚᱭ ᱠᱚ ᱮᱦᱚᱵ ᱮᱱ ᱜᱮ ᱦᱳᱭ
ᱟᱪᱪᱷᱟ ᱛᱟᱦᱞᱮ ᱱᱤᱛᱳ ᱫᱚ ᱛᱚᱞᱟ ᱠᱚᱫᱚ ᱨᱚᱦᱚᱭ ᱠᱚᱫᱚ ᱟᱨ ᱮᱦᱚᱵᱚᱜᱼᱟ ᱟᱨᱠᱤ ᱠᱷᱮᱛ ᱠᱚ ᱟᱨᱠᱤ ᱤᱭᱤᱹ ᱥᱤ ᱞᱟᱹᱵᱤᱫ ᱠᱟᱹ ᱦᱩᱭᱩᱜ ᱠᱟᱱᱟ
ᱦᱳᱭ ᱥᱤ ᱞᱮᱵᱤᱫ ᱠᱟᱜ ᱦᱩᱭᱩᱜ ᱠᱟᱱᱟ ᱛᱟᱦᱚᱞᱮ ᱟᱯᱮ ᱟᱱᱛᱮ ᱫᱚ ᱱᱟᱦᱱᱟᱜ ᱪᱮᱞᱮᱠᱟ ᱪᱟᱥ ᱠᱚᱫᱚ ᱱᱟᱦᱟᱜ ᱯᱮ ᱮᱛᱚᱦᱚᱵ ᱱᱟ ᱥᱮ ᱟᱯᱷᱚᱨ ᱛᱚᱞᱟ ᱠᱚᱜᱮ ᱱᱟᱦᱟᱜ ᱟᱣᱹᱨᱤ ᱞᱟᱹᱴᱩᱜᱼᱟ᱾
ᱛᱚᱞᱟ ᱠᱚ ᱚᱠ ᱜᱮ ᱜᱚᱝᱠᱮ ᱪᱟᱭ ᱛᱚᱞᱟ? ᱞᱟᱜ ᱞᱟᱹᱴᱩᱼᱟ ᱟᱫᱚ ᱱᱮᱛ ᱟᱨᱠᱤ ᱡᱟᱵᱚᱨᱛᱮᱫ ᱫᱚᱦᱚ ᱠᱟᱜ ᱦᱩᱭᱩᱜ ᱠᱟᱱᱟ ᱵᱟᱹᱭᱦᱟᱹᱲ ᱛᱮᱫ ᱫᱚ
ᱦᱮᱸ ᱦᱮᱸ
ᱚᱱᱟ ᱵᱟᱹᱭᱦᱟᱹᱲ ᱛᱮᱫ ᱫᱚ ᱡᱟᱵᱚᱰ ᱠᱟᱛᱮᱜ ᱫᱚᱦᱚ ᱠᱟᱜᱼᱟ ᱥᱤ ᱠᱟᱛᱮᱜ ᱟᱨ ᱡᱚᱠᱷᱚᱱ ᱛᱚᱞᱟ ᱦᱩᱭ ᱞᱮᱱ ᱛᱟᱦᱮ ᱩᱱᱫᱚ ᱤᱭᱟᱹ ᱫᱚᱲᱦᱟ ᱛᱮ ᱢᱤᱫ ᱫᱷᱟᱣ ᱞᱮ ᱥᱤ ᱟᱜ ᱜᱮ ᱵᱟᱨ ᱫᱷᱟᱣ ᱜᱟᱱ, ᱟᱨ ᱞᱚᱥᱚᱫ ᱨᱚᱦᱚᱭ ᱠᱟᱜ ᱠᱷᱟᱡ
ᱦᱩᱢ ᱦᱩᱢ
ᱱᱚᱝᱠᱟ
ᱦᱳᱭ ᱦᱳᱭ,
ᱚᱱᱠᱟ ᱜᱮ ᱟᱫᱚ ᱱᱚᱛᱮ ᱫᱚ ᱟᱞᱮ ᱫᱚ ᱥᱚᱰᱚᱜ ᱧᱚᱜ ᱜᱟᱛᱟᱞᱮ ᱛᱚ ᱥᱚᱰᱚᱜ ᱫᱚ ᱵᱟᱹᱭᱦᱟᱹᱲ ᱨᱮᱞᱮ ᱢᱮᱛᱟᱜᱼᱟ᱾ ᱟᱨ ᱚᱱᱠᱟ ᱫᱚ ᱵᱟᱹᱫᱽ ᱛᱚᱵᱮ ᱠᱟᱹᱴᱤᱡ ᱪᱮᱛᱟᱱ ᱧᱚᱜ ᱜᱮᱭᱟ᱾
ᱦᱳᱭ ᱮᱱᱛᱮᱫ ᱫᱟᱜ ᱨᱮᱭᱟᱜ ᱥᱩᱵᱤᱫᱷᱟ ᱵᱚᱱ ᱧᱟᱢ ᱞᱮᱠᱷᱟᱡ ᱱᱤᱛ ᱛᱟ ᱮᱱᱛᱮ ᱨᱚᱦᱚᱭ ᱞᱟᱹᱜᱤᱫ ᱛᱮ ᱛᱟᱦᱚᱞᱮ ᱫᱚ ᱟᱰᱤ ᱱᱟᱯᱟᱭ ᱦᱩᱭᱩᱜ-ᱟ᱾ ᱟᱨ ᱡᱩᱫᱤ ᱡᱟᱦᱟᱸᱭ ᱠᱚᱥᱮᱫ ᱫᱚ ᱮᱠᱟᱞ ᱜᱮ ᱵᱟᱭ ᱫᱟᱜ ᱠᱟᱜ ᱠᱷᱟᱡ ᱫᱚ ᱩᱱᱤ ᱫᱚ ᱟᱯᱷᱚᱨ ᱞᱟᱹᱴᱩ ᱠᱟᱛᱮᱫ ᱦᱚᱸ ᱪᱮᱫ ᱮ ᱪᱮᱠᱟᱭᱟ ᱛᱚᱞᱟ ᱠᱚ ᱞᱟᱹᱴᱩ ᱠᱟᱛᱮᱫ ᱦᱚᱸ ᱥᱮᱭ ᱟᱫᱚ ᱦᱟᱱ ᱛᱮ ᱟᱥᱟᱲ ᱥᱮᱫ ᱜᱮ ᱤᱭᱟᱹ ᱱᱟᱦᱟᱜ ᱮᱱᱛᱮ ᱤᱭᱟᱹ ᱞᱟᱥᱴ ᱤᱭᱟᱹ ᱵᱷᱟᱫᱚᱨ ᱥᱮᱜᱮ ᱱᱟᱦᱟᱜ ᱟᱫᱟ ᱱᱚᱛᱮ ᱫᱚ ᱪᱮᱫ ᱪᱤᱠᱟᱭᱟ ᱫᱚ ᱛᱟᱭᱱᱚᱢ ᱛᱮ ᱫᱚ᱾
ᱛᱟᱭᱱᱚᱢᱚᱜᱼᱟ ᱛᱚ ᱩᱱ ᱫᱚ ᱵᱟᱝ ᱦᱳᱭᱳᱜᱼᱟ ᱦᱳᱲᱳ ᱴᱷᱤᱠ
ᱦᱳᱭ ᱟᱫᱚ ᱵᱟᱹᱲᱤᱡ ᱮᱱ ᱜᱮ ᱚᱱᱟ ᱫᱚ ᱟᱯᱷᱚᱨ ᱞᱟᱹᱴᱩᱜ-ᱟ᱾ ᱟᱫᱚ ᱛᱟᱭᱚᱢᱱᱚᱢ ᱛᱮ ᱞᱟᱹᱴᱩ ᱠᱟᱛᱮᱢ ᱨᱚᱦᱚᱭᱟ ᱟᱫᱚ ᱚᱱᱟ ᱫᱚ᱾ ᱚᱱᱠᱟ ᱵᱟᱭ ᱠᱮᱴᱮᱡ ᱫᱟᱲᱮᱭᱟᱜ-ᱟ᱾ ᱵᱟᱭ ᱥᱟᱵᱚᱜ-ᱟ ᱚᱱᱠᱟ᱾ ᱡᱟᱦᱟᱸᱛᱤᱱᱟᱹᱜ ᱦᱩᱲᱩ ᱦᱩᱭᱩᱜ-ᱟ ᱚᱱᱟ ᱦᱚᱸ ᱚᱱᱟ ᱛᱷᱚᱲᱟ ᱠᱚᱥᱴᱚ ᱜᱮᱛᱚ ᱦᱩᱭᱩᱜᱼᱟ᱾
ᱦᱩᱸ
ᱦᱳᱭ ᱛᱟᱦᱚᱞᱮ ᱜᱚᱝᱠᱮ ᱟᱯᱮ ᱥᱮᱫ ᱫᱚ ᱦᱟᱴ ᱯᱟᱛᱟ ᱠᱚᱫᱚ ᱞᱟᱜᱟᱜ ᱠᱟᱱᱟ ᱥᱮ ᱵᱟᱝ?.
ᱦᱩᱸ ᱦᱟᱴᱯᱟᱛᱟ ᱦᱩᱭᱩᱜ ᱜᱮᱭᱟ ᱟᱞᱮ ᱱᱚᱛᱮ ᱡᱮᱢᱚᱱ ᱟᱞᱮ ᱥᱩᱨ ᱨᱮᱫᱚ ᱮᱢᱚᱱ ᱢᱮᱱᱠᱷᱟᱡ ᱫᱚ ᱯᱟᱛᱟ ᱫᱚ ᱱᱚᱜ-ᱚᱭ ᱛᱟᱵᱚᱱ ᱵᱚᱨᱚ ᱯᱟᱛᱟ ᱦᱩᱭᱩᱜᱼᱟ
ᱦᱩᱸ ᱦᱩᱸ
ᱵᱚᱨᱚ ᱯᱟᱛᱟ ᱵᱮᱱ ᱟᱸᱡᱚᱢ ᱵᱟᱲᱟ ᱠᱟᱫ ᱜᱮᱭᱟ
ᱦᱳᱭ ᱟᱸᱡᱚᱢ ᱜᱤᱭᱟᱹᱧ ᱱᱮᱛᱟᱨ ᱱᱟᱜ ᱦᱩᱭᱩᱜ ᱠᱟᱱᱟ ᱱᱟᱦᱟᱜ ᱠᱚ ᱢᱮᱱ ᱦᱚᱪᱚᱭᱮᱫ ᱠᱟᱱᱟ ᱥᱮ ᱪᱮᱫ
ᱦᱮᱸ ᱟᱫᱚ ᱱᱮᱛᱟᱨ ᱫᱚ ᱵᱟ ᱚᱱᱟ ᱫᱚ ᱵᱟᱹᱭᱥᱟᱹᱠᱷ ᱵᱚᱸᱜᱟ ᱦᱩᱭᱩᱜ-ᱟ ᱛᱚ ᱱᱤᱭᱟᱹ ᱵᱟᱨ ᱢᱟ ᱵᱟᱝ ᱦᱩᱭ ᱞᱮᱱ ᱱᱤᱭᱟᱹ ᱵᱟᱨ ᱢᱟ ᱚᱱᱟ ᱵᱷᱳᱴ ᱦᱚᱛᱮᱛᱮ ᱵᱷᱳᱴ ᱦᱚᱛᱮᱛᱮ ᱵᱚᱱᱫᱚ ᱛᱟᱦᱮᱸ ᱞᱮᱱᱟ
ᱚ ᱦᱚᱭ ᱦᱚᱭ ᱚᱱᱟ ᱤᱭᱟᱹ ᱛᱮᱫ ᱵᱚᱱᱫᱚ ᱛᱟᱦᱮᱸ ᱠᱟᱱᱟ ᱟᱫᱚ ᱱᱟᱦᱟᱜ ᱟᱫᱚ ᱦᱩᱭᱩᱜᱼᱟ ᱡᱚᱠᱷᱚᱱ ᱚᱱᱟ ᱚᱠᱛᱮ ᱱᱟᱦᱟᱜ ᱟᱫᱚᱯᱮ ᱧᱮᱞᱟ ᱥᱮ ᱯᱮᱲᱟ ᱠᱚᱯᱮ ᱦᱚᱦᱚ ᱣᱟᱠᱚᱣᱟ ᱚᱱᱟ ᱨᱮᱫᱚ ᱯᱟᱛᱟ ᱠᱚᱨᱮ ᱫᱚ ᱦᱮᱸᱥᱮ ᱵᱟᱝ ᱡᱤᱞ ᱩᱛᱩ ᱫᱟᱠᱟ ᱠᱚ ᱡᱚᱢ ᱦᱚᱪᱚ ᱦᱩᱭᱩᱜᱼᱟ ᱯᱮᱲᱟ ᱠᱚ ᱦᱩᱸ
ᱦᱩᱸ
ᱦᱚᱭ
ᱱᱤᱛᱚᱜ ᱫᱚ ᱮᱢᱚᱱ ᱟᱞᱮ ᱱᱚᱛᱮ ᱫᱚ ᱡᱮᱢᱚᱱ ᱱᱤᱛᱚᱜ ᱪᱟᱥᱠᱚ ᱦᱮᱱᱟᱜ ᱜᱮᱭᱟ ᱴᱩᱠ ᱨᱮ ᱜᱚᱰᱟ ᱨᱮᱞᱮ ᱨᱚᱦᱚᱭ ᱜᱮᱭᱟᱞᱮ ᱚᱱᱟ ᱤᱭᱟᱹ ᱠᱚ ᱦᱚᱛᱚᱫ ᱠᱚ ᱦᱚ ᱦᱚᱛᱚᱫ ᱦᱮᱱᱟᱜᱼᱟ ᱠᱷᱤᱨᱟᱹ ᱠᱚ ᱦᱮᱱᱟᱜᱼᱟ
ᱦᱩᱸ ᱦᱩᱸ
ᱦᱚᱛᱚᱫ ᱠᱷᱤᱨᱟᱹ ᱛᱟᱨᱯᱚᱨᱮ ᱟᱨ ᱵᱮᱸᱜᱟᱲ ᱠᱚ ᱟᱨᱚ ᱦᱮᱱᱟᱜᱼᱟ ᱱᱤᱛᱳᱜ ᱫᱚ, ᱱᱤᱛᱳᱜ ᱫᱚ‌ ᱜᱚᱰᱟ ᱠᱚᱨᱮᱫ ᱫᱚ ᱜᱚᱰᱟ ᱨᱮᱜᱮ ᱞᱮ ᱨᱚᱦᱚᱭᱟ ᱠᱷᱮᱛ ᱨᱮᱫᱚ ᱵᱟᱝ ᱦᱩᱭᱩᱜᱼᱟ ᱛᱚ ᱱᱤᱛᱚᱜ ᱠᱷᱮᱛ ᱨᱮᱫᱚ ᱦᱩᱲᱩ ᱠᱚ ᱨᱚᱦᱚᱭ ᱦᱩᱭᱩᱜᱼᱟ ᱚᱱᱟᱛᱮ
ᱦᱳᱭ ᱜᱚᱝᱠᱮ ᱚᱱᱟ ᱫᱚ ᱥᱟᱹᱨᱤ ᱠᱟᱛᱷᱟ ᱠᱟᱱ ᱜᱮᱭᱟ ᱱᱚᱣᱟ ᱜᱚᱰᱟ ᱪᱟᱥ ᱛᱚ ᱱᱟᱦᱟᱜ ᱚᱱᱟ ᱫᱚ ᱢᱟᱱᱮ ᱠᱷᱮᱛ ᱠᱚᱨᱮᱜᱮ ᱱᱟᱦᱟᱜ ᱚᱱᱟ ᱢᱟᱱᱮ ᱡᱟᱦᱟᱸ ᱮᱱᱛᱮ ᱠᱷᱟᱹᱞᱤ ᱜᱮᱭᱟ ᱚᱱᱟ ᱨᱮᱜᱮ ᱜᱚᱰᱟ ᱠᱚᱨᱮ ᱜᱮ ᱮᱱᱛᱮᱫ ᱨᱚᱦᱚᱭ ᱦᱩᱭᱩᱜᱼᱟ ᱩᱛᱩ ᱛᱮᱭᱟᱜ ᱚᱱᱟ ᱡᱟᱦᱟᱸ ᱛᱤᱱᱟᱹᱜ ᱢᱮᱱᱟᱜ ᱞᱟᱹᱭ ᱠᱮᱫ-ᱟᱢ ᱩᱛᱩ ᱠᱚ ᱠᱷᱤᱨᱟ ᱠᱚ ᱤᱭᱟᱹ ᱠᱚ ᱦᱳᱭ
ᱚᱱᱟ ᱠᱚᱫᱚ ᱠᱷᱮᱛ ᱨᱮᱫᱚ ᱫᱟᱜ ᱛᱤᱸᱜᱩᱱᱟᱛᱚ ᱟᱫᱚ ᱚᱱᱟ ᱦᱚᱛᱮᱡᱛᱮ ᱟᱨ ᱜᱚᱰᱟ ᱠᱷᱟᱡ ᱫᱟᱜ ᱵᱟᱝ ᱛᱤᱸᱜᱩᱱᱟ
ᱳᱭ ᱠᱷᱮᱛ ᱨᱮᱫᱚ ᱡᱩᱫᱤ ᱫᱟᱜ ᱠᱚ ᱛᱤᱸᱜᱩ ᱞᱮᱱᱠᱷᱟᱱ ᱱᱟᱦᱟᱜ ᱫᱟᱜ ᱛᱮ ᱚᱱᱟ ᱜᱟᱨᱟᱜ-ᱟ ᱟᱫᱚ ᱚᱱᱟ ᱫᱚ ᱵᱟᱭ ᱦᱩᱭ ᱦᱤᱡᱩᱜ-ᱟ ᱟᱫᱚ ᱚᱱᱟᱫᱚ ᱨᱚᱦᱚᱲ ᱠᱟᱛ ᱛᱤᱱᱟᱹᱜ ᱮᱢ ᱢᱮᱦᱱᱚᱛ ᱠᱟᱜᱼᱟᱢ ᱚᱱᱟ ᱢᱮᱦᱱᱚᱛ ᱨᱮ ᱥᱟᱱᱟᱢ ᱚᱱᱟ ᱵᱮᱠᱟᱨᱚᱜᱼᱟ ᱟᱫᱚ ᱚᱱᱟᱛᱮ ᱦᱮᱸ ᱵᱮᱠᱟᱨ ᱪᱟᱵᱟᱜᱼᱟ ᱟᱫᱚ ᱚᱱᱟᱛᱮ ᱱᱚᱣᱟ ᱜᱮ ᱴᱷᱤᱠᱟ ᱡᱟᱦᱟᱸ ᱮᱱᱛᱮ ᱱᱚᱣᱟ ᱜᱚᱰᱟ ᱠᱚᱨᱮ ᱚᱱᱟ ᱫᱚ ᱱᱟᱦᱟᱜ ᱢᱤᱫ ᱜᱷᱟᱹᱲᱤ ᱫᱟᱜ ᱜᱚᱞ ᱠᱮᱫᱟ ᱥᱮ ᱫᱟᱜ ᱦᱚᱸ ᱚᱱᱟ ᱢᱤᱫ ᱜᱷᱟᱹᱲᱤ ᱛᱮ ᱪᱟᱵᱟ ᱜᱚᱫᱚᱜᱼᱟ
ᱦᱩᱸ ᱦᱩᱸ ᱵᱟᱝ ᱛᱤᱸᱜᱩᱱᱟ
ᱦᱳᱭ ᱟᱨ ᱟᱞᱮᱥᱮᱫ ᱦᱚᱸ ᱚᱝᱠᱟ ᱠᱩ ᱵᱟᱲᱜᱮ ᱨᱮᱜᱮ ᱜᱚᱰᱟ ᱠᱚᱨᱮ ᱜᱮᱠᱚ ᱨᱚᱦᱚ ᱠᱟᱱᱟ, ᱠᱷᱮᱛ ᱠᱚᱫᱚ ᱦᱟᱸᱜ ᱱᱤᱛᱚᱜ ᱫᱚ ᱨᱟᱠᱟᱵ ᱠᱮᱫᱟ ᱠᱚ ᱠᱷᱮᱛ ᱨᱮᱫᱟ ᱱᱟᱜ ᱫᱚ ᱦᱟᱸᱜ ᱱᱚᱣᱟ ᱯᱚᱨᱚ ᱚᱠᱚᱭ ᱞᱟᱦᱟᱨᱮ ᱥᱟᱵᱟᱭᱱᱟ
ᱦᱩᱸ ᱟᱨ ᱡᱚᱸᱰᱨᱟ ᱮᱨ ᱵᱟᱲᱟᱜ ᱡᱚᱸᱰᱨᱟ ᱠᱟᱢᱤ ᱵᱟᱲᱟᱭᱱᱟ ᱱᱚᱣᱟ ᱞᱟᱦᱟ
ᱦᱳᱭ ᱜᱚᱝᱠᱮ ᱱᱮᱥ ᱢᱟ ᱱᱟᱦᱟᱜ ᱡᱚᱸᱱᱰᱨᱟ ᱦᱟᱸᱜ ᱨᱚᱦᱚᱭ ᱞᱮ ᱟᱹᱧ ᱟᱫᱚ ᱱᱟᱦᱟᱜ ᱱᱮᱥ ᱫᱚ ᱠᱷᱚᱡ ᱟᱹᱛᱩ ᱠᱷᱚᱡ ᱞᱟᱦᱟᱨ ᱨᱤᱧ ᱨᱚᱦᱚᱭ ᱞᱮᱜᱼᱟ ᱟᱨ ᱚᱱᱟ ᱡᱷᱟᱹᱞᱤ ᱛᱮ ᱜᱚᱴᱟᱧ ᱜᱷᱮᱨᱟᱣ ᱠᱟᱛᱮᱧ ᱮᱥᱮᱫ ᱞᱮᱜᱼᱟ ᱢᱮᱱᱠᱷᱟᱱ ᱤᱧᱟᱹᱜ ᱡᱚᱸᱰᱨᱟ ᱛᱚ ᱵᱟᱹᱲᱤᱡ ᱪᱟᱵᱟᱭᱮᱱ ᱛᱤᱧᱟᱹ ᱮᱠᱫᱚᱢ ᱜᱮ ᱵᱟᱝ ᱦᱩᱭ ᱞᱮᱱ ᱛᱤᱧᱟ ᱟᱹᱰᱤ ᱫᱩᱠ ᱨᱮᱭᱟᱜ ᱠᱟᱛᱷᱟ ᱠᱟᱹᱴᱤᱡ ᱠᱟᱹᱴᱤᱡ ᱨᱮᱜᱤ ᱨᱮᱴᱷᱮ ᱪᱟᱵᱟᱭᱮᱱᱟ
ᱚ ᱢᱟᱱᱮ ᱵᱟᱝ ᱦᱟᱨᱟ ᱞᱮᱱᱟ
ᱵᱟᱝ ᱦᱟᱨᱟ ᱞᱮᱱᱟ ᱢᱟᱱᱮ ᱚᱝᱠᱟ ᱵᱟᱝ ᱧᱮᱞᱚᱜ ᱠᱟᱱᱟ ᱡᱚᱸᱱᱰᱨᱟ ᱦᱩᱭᱩᱜᱼᱟ ᱚᱝᱠᱟ ᱵᱩᱡᱩᱜ ᱠᱟᱱᱟ ᱵᱚᱞᱮ
ᱚ ᱚ
ᱟᱫᱚ ᱱᱟᱦᱟᱜ ᱚᱱᱟ ᱡᱚᱸᱱᱰᱨᱟ ᱚᱱᱟ ᱡᱟᱦᱟᱸ ᱜᱚᱰᱟ ᱠᱟᱱᱟ ᱡᱟᱦᱟᱸᱧ ᱨᱚᱦᱚᱭ ᱠᱟᱫ ᱛᱟᱦᱮᱱ ᱚᱲᱟᱜ ᱥᱩᱨ ᱨᱮᱜᱤ ᱟᱫᱚ ᱚᱱᱟ ᱫᱚ ᱦᱟᱸᱜ ᱚᱱᱟ ᱡᱚᱸᱰᱨᱟ ᱠᱷᱮᱛ ᱪᱚᱴ ᱨᱮᱜᱮ ᱥᱤ ᱠᱮᱛᱮᱫ ᱟᱨ ᱢᱤᱫ ᱫᱚᱷᱟᱣ ᱱᱟᱦᱟ ᱚᱱᱟ ᱟᱫᱚᱜ ᱚᱱᱟ ᱩᱛᱩ ᱛᱮᱭᱟᱜ ᱠᱚᱜᱤᱧ ᱨᱚᱦᱚᱭᱟ ᱚᱱᱟ ᱨᱮᱫᱚ ᱱᱤᱛᱳᱜ ᱫᱚ
ᱦᱩᱸ
ᱪᱮᱫ ᱠᱚ ᱜᱟᱱᱚᱜᱼᱟ ᱱᱤᱭᱟᱹ ᱵᱚᱨᱥᱟᱛ ᱨᱮ ᱮᱱᱛᱮᱫ ᱚᱱᱟ ᱠᱚᱜᱤᱧ ᱨᱚᱦᱚᱭᱟ
ᱦᱮᱸ ᱱᱤᱭᱟᱹ ᱵᱟᱨᱥᱟᱫ ᱨᱮᱫᱚ ᱡᱚᱛᱚ ᱜᱮ ᱦᱩᱭᱩᱜ-ᱟ ᱯᱨᱟᱭ ᱛᱟᱲᱟᱵᱮᱱ ᱵᱚᱨᱵᱩᱴᱤ ᱠᱷᱚᱡ ᱫᱚ ᱦᱚᱛᱚᱫ ᱠᱷᱚᱡ ᱡᱮᱠᱳᱱᱳ ᱡᱤᱱᱤᱥ ᱜᱮ ᱱᱤᱛᱚᱜ ᱫᱚ ᱦᱩᱭᱩᱜ ᱜᱮᱭᱟ ᱟᱨᱠᱤ
ᱦᱩᱸ ᱦᱩᱸ ᱦᱩᱸ ᱢᱩᱞᱟᱹ ᱠᱚᱦᱚᱸ ᱦᱩᱭᱩᱜ ᱜᱮᱭᱟ ᱟᱫᱚ ᱡᱟᱹᱥᱛᱤ ᱫᱟᱜ ᱡᱩᱫᱤ ᱧᱟᱢ ᱞᱮᱠᱷᱟᱡ ᱟᱫᱚ ᱜᱟᱨᱟᱜ-ᱟ ᱟᱫᱚ ᱚᱱᱟ ᱫᱚ
ᱦᱩᱸ ᱟᱫᱚ ᱜᱚᱢᱠᱮ ᱤᱭᱟᱹᱭ ᱞᱟᱜᱟᱜ-ᱟ ᱵᱷᱮᱸᱞᱤ ᱞᱟᱜᱟᱜ-ᱟ ᱞᱟᱹᱴᱩ ᱞᱟᱹᱴᱩ ᱚᱱᱟ ᱯᱟᱹᱲᱤ ᱤᱭᱟᱹ ᱩᱥᱩᱞ ᱧᱚᱜ ᱡᱟᱭ ᱩᱥᱩᱞ ᱩᱥᱩᱞ ᱩᱥᱩᱞ ᱧᱚᱜ ᱦᱚᱪᱚᱭ ᱞᱟᱜᱟᱜ-ᱟ ᱚᱸᱰᱮ ᱞᱟᱛᱟᱨ ᱧᱚᱜ ᱚᱝᱠᱟ ᱰᱟᱸᱬᱟ ᱞᱮᱠᱟ ᱫᱚᱦᱚ ᱠᱟᱜ ᱦᱩᱭᱩᱜ-ᱟ ᱫᱟᱜ ᱡᱮᱢᱚᱱ ᱟᱞᱩ ᱛᱤᱸᱜᱩᱜ ᱢᱟ
ᱦᱳᱭ ᱦᱳᱭ ᱚᱱᱟ ᱱᱟᱞᱟ ᱵᱟᱱᱟᱣ ᱦᱩᱭᱩᱜᱼᱟ ᱩᱥᱩᱞ ᱞᱮᱠᱟ ᱱᱟᱞᱟ ᱱᱟᱞᱟ ᱦᱳᱭ ᱟᱨᱚ ᱥᱩᱨ ᱨᱮᱱᱟᱜ ᱫᱚ ᱨᱚᱦᱚᱭ ᱦᱩᱭᱩᱜᱼᱟ ᱦᱳᱭ ᱛᱟᱦᱞᱮ ᱫᱚ ᱦᱩᱭ ᱫᱟᱲᱮᱭᱟᱜᱼᱟ ᱚᱝᱠᱟ ᱫᱚ
ᱚᱱᱟ ᱦᱤᱱᱟᱹᱱᱤᱭᱟᱹ ᱥᱚᱵᱡᱤ ᱠᱚ ᱠᱟᱹᱴᱤᱡ ᱠᱚ ᱪᱟᱨᱟ ᱠᱚᱫᱚ ᱵᱮᱸᱜᱟᱲ ᱠᱚᱠᱚ ᱪᱟ ᱪᱮᱛᱟᱱ ᱧᱚᱜ ᱨᱮ ᱚᱝᱠᱟ
ᱦᱳᱭ ᱚᱝᱠᱟ ᱡᱩᱫᱤ ᱪᱟᱨᱟ ᱞᱮᱠᱷᱟᱡ ᱥᱮ ᱚᱝᱠᱟ ᱤᱭᱟᱹ ᱞᱮᱠᱷᱟᱡ ᱱᱟᱦᱟᱜ
ᱦᱩᱸ
ᱟᱞᱮ ᱯᱟᱥᱮ ᱦᱩᱭ ᱫᱟᱲᱮᱭᱟᱜᱼᱟ ᱚᱱᱟ ᱫᱚ ᱚᱱᱟᱜᱤᱧ ᱡᱟᱣ ᱦᱩᱫᱤᱥ ᱠᱟᱜ ᱛᱟᱦᱮᱱᱟ ᱱᱚᱣᱟ ᱡᱚᱱᱰᱨᱟ ᱢᱮᱱᱛᱮ ᱵᱟᱝ ᱦᱩᱭ ᱞᱮᱱ ᱟᱫᱚ ᱱᱤᱛᱚᱜ ᱫᱚ ᱡᱚᱸᱰᱨᱟ ᱵᱚᱫᱚᱞ ᱛᱮ ᱡᱟᱦᱟᱱᱟᱜ ᱮᱱᱛᱮ ᱤᱭᱟᱹ ᱦᱳᱭᱳᱜ ᱜᱮᱭᱟ
ᱦᱩᱸ
ᱟᱨ ᱦᱩᱭᱩᱜ ᱜᱮᱭᱟ
ᱦᱮᱸ ᱛᱟᱨᱯᱚᱨᱮ ᱚᱱᱠᱟ ᱮᱨ ᱞᱮᱠᱷᱟᱡ ᱫᱚ ᱵᱟᱝ ᱦᱩᱭᱩᱜ-ᱟ ᱡᱮᱢᱚᱱ ᱱᱤᱛᱚᱜ ᱚᱱᱟ ᱫᱚ ᱜᱷᱟᱥᱚᱜ-ᱟ ᱫᱚᱢᱮ ᱚᱱᱟ ᱛᱟᱞᱟ ᱛᱟᱞᱟᱛᱮ ᱤᱭᱟᱹ ᱞᱟᱜᱟᱜᱼᱟ ᱪᱩᱨᱩᱪ ᱞᱟᱜᱟᱜᱼᱟ ᱞᱟᱭᱤᱱ ᱞᱟᱭᱤᱱ ᱪᱩᱨᱩᱡ ᱞᱟᱜᱟᱜᱼᱟ ᱡᱮᱢᱚᱱ ᱚᱸᱰᱮ ᱛᱟᱞᱟ ᱨᱮ ᱠᱟᱹᱴᱤᱡ ᱡᱮᱢᱚᱱ ᱯᱩ ᱜᱟᱱᱚᱜ ᱢᱟ
ᱦᱳᱭ ᱦᱳᱭ ᱪᱩᱨᱩᱡ ᱵᱟᱞᱟ ᱜᱮ ᱚᱝᱠᱟ ᱫᱚ ᱱᱟᱦᱟᱜ ᱵᱟᱭ ᱜᱟᱱᱚᱜᱼᱟ
ᱦᱩᱸ ᱵᱟᱠᱷᱟᱡ ᱫᱚ ᱫᱚᱢᱮ ᱜᱷᱟᱸᱥ ᱚᱢᱚᱱ ᱞᱮᱱᱠᱷᱟᱡ ᱜᱷᱟᱸᱥ ᱫᱚ ᱯᱚᱨᱮ ᱛᱮ ᱵᱟᱵᱮᱱ ᱦᱮᱲᱦᱮᱫ ᱫᱟᱲᱮᱜ-ᱟ
ᱦᱳᱭ ᱦᱮᱲᱦᱮᱫ ᱛᱟᱭᱱᱚᱢ ᱛᱮ ᱯᱷᱤᱨ ᱚᱱᱟ ᱜᱷᱟᱸᱥ ᱛᱮ ᱚᱱᱟ ᱡᱟᱦᱟᱸ ᱨᱚᱦᱚᱭ ᱠᱟᱜᱼᱟ ᱚᱱᱟ ᱦᱚᱸ ᱵᱟᱭ ᱞᱟᱹᱴᱩᱡ ᱦᱚᱪᱚᱣᱟᱜᱼᱟ ᱩᱱᱤ ᱜᱷᱟᱸ ᱛᱮ ᱛᱚᱞ ᱮᱥᱮᱫᱭᱟᱭ ᱦᱳᱭ ᱛᱚ ᱚᱱᱱᱟ ᱠᱚ ᱛᱤᱡᱩ ᱢᱟᱠᱚ ᱞᱟᱜᱟᱜ ᱛᱟᱦᱮᱱ ᱜᱮ ᱱᱮᱛᱟᱨ ᱫᱤᱱ ᱢᱟ ᱮᱱᱛᱮ ᱫᱟᱜ ᱫᱤᱱ ᱠᱟᱱᱟ ᱛᱚ ᱟᱫᱚ ᱨᱟᱱ ᱦᱚᱸ ᱛᱷᱚᱲᱟ ᱧᱮᱞ ᱦᱩᱭᱩᱜᱼᱟ ᱞᱟᱜᱟᱣᱟᱜ ᱦᱩᱭᱩᱜᱼᱟ ᱚᱱᱟ ᱥᱩᱨᱚᱠᱪᱷᱤᱛ ᱨᱮᱜᱮ ᱤᱭᱟᱹ ᱚᱱᱟ ᱠᱚᱫᱚ
ᱵᱮᱥᱤ ᱫᱚ ᱟᱨᱚ ᱜᱷᱟᱸᱥ ᱛᱟᱦᱮᱸ ᱞᱮᱱ ᱠᱷᱟᱱ ᱪᱟᱬ ᱫᱚᱢᱮ ᱤᱭᱟᱹ ᱪᱟᱬ ᱛᱮ ᱥᱟᱵᱟᱭ ᱟᱨᱠᱤ ᱤᱭᱟᱹ ᱛᱤᱡᱩ‌ ᱨᱳᱜᱽ ᱦᱤᱡᱩᱜᱼᱟ ᱫᱟᱲᱮᱭᱟᱜ-ᱟ, ᱟᱫᱚ ᱟᱞᱮ ᱫᱚ ᱢᱩᱞᱟᱹ ᱫᱚ ᱫᱚᱢᱮ ᱚᱱᱮ ᱚᱱᱠᱟ ᱛᱤᱡᱩ ᱵᱟᱲᱟᱭᱟᱛᱮ ᱱᱤᱛᱚᱜ ᱵᱚᱨ ᱵᱚᱨᱥᱟ ᱨᱮᱭᱟᱜ ᱢᱩᱞᱟᱹ ᱦᱩᱭ ᱢᱟᱱᱮ ᱵᱤᱥᱟᱞ ᱵᱮᱯᱟᱨ ᱠᱟᱱᱟ ᱚᱱᱟᱛᱮ ᱢᱩᱞᱟᱹ ᱾ ᱟᱫᱚ ᱵᱟᱞᱮ ᱮᱨ ᱵᱟᱲᱟᱭᱟ ᱮᱴᱟᱜ ᱠᱤᱪᱷᱩ
ᱴᱷᱤᱠ ᱜᱮ ᱵᱚᱨᱥᱟ ᱨᱮᱫᱚ ᱵᱚᱨᱥᱟ ᱨᱮ ᱦᱩᱭᱩᱜᱼᱟ ᱡᱩᱫᱤ ᱦᱩᱭ ᱞᱮᱱ ᱠᱷᱟᱱ ᱱᱟᱦᱟᱜ ᱟᱹᱰᱤ ᱫᱚᱨᱛᱮ ᱚᱱᱟ ᱫᱚ ᱨᱟᱠᱟᱫᱚᱜᱼᱟ ᱦᱮᱸ
ᱫᱚᱨ ᱜᱚᱫᱚᱜ ᱜᱮᱭᱟ ᱚᱵᱳᱭᱥᱳ
ᱚᱱᱟᱛᱮ ᱫᱚᱨ ᱞᱮᱱᱠᱷᱟᱡ ᱫᱚ ᱚᱱᱟ ᱠᱚᱜᱮ ᱦᱩᱭ ᱫᱟᱲᱮᱭᱟᱜᱼᱟ ᱦᱳᱭ
ᱦᱩᱸ
ᱛᱟᱦᱞᱮ ᱚᱠᱛᱚ ᱠᱚᱦᱚᱸ ᱦᱩᱭ ᱤᱡᱤᱜ ᱦᱩᱭᱩᱜ ᱠᱟᱱᱟ ᱜᱚᱝᱠᱮ ᱟᱨ ᱢᱟ ᱛᱚᱵᱮ ᱛᱟᱦᱞᱮ ᱦᱳᱭ ᱟᱨᱦᱚᱸ ᱞᱟᱝ ᱠᱚᱛᱷᱟᱭᱟ ᱚᱱᱠᱟᱜᱮ ᱦᱳᱭ